ᱦᱮᱸ ᱦᱮᱞᱳ, ᱨᱚᱲ ᱟᱸᱡᱚᱢᱚᱜ ᱠᱟᱱᱟ? ᱟᱸᱡᱚᱢᱚᱜ ᱠᱟᱱᱟ᱾
ᱠᱟᱱᱟ ᱦᱚᱭ ᱦᱮᱸ
ᱦᱮᱸ ᱟᱸᱡᱚᱢᱚᱜ ᱠᱟᱱᱟ᱾ ᱛᱟᱨᱯᱚᱨᱮ ᱵᱮᱥ ᱵᱟᱲᱟ ᱜᱮ ᱢᱮᱱᱟᱜ ᱯᱮᱭᱟ?
ᱦᱳᱭ ᱦᱟᱸᱜ ᱱᱤᱛ ᱫᱚ ᱵᱮᱥ ᱵᱟᱲᱟᱜᱮ᱾
ᱦᱮᱸ᱾ ᱦᱮᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮ᱾
ᱪᱟᱥ ᱠᱚ ᱦᱩᱭ ᱵᱟᱲᱟᱜ ᱠᱟᱱᱟ᱾
ᱪᱟᱥ ᱵᱟᱥ ᱠᱚ?
ᱦᱮᱸ ᱫᱟᱜ ᱟᱯᱮ ᱥᱮᱱ ᱪᱮᱫ ᱞᱮᱠᱟ ᱫᱟᱜ? ᱫᱟᱜ
ᱟᱫᱚ ᱡᱟᱜ ᱡᱟᱹᱲᱤ ᱢᱟ ᱚᱱᱠᱟ ᱦᱚᱞᱟ ᱢᱟᱫᱷᱮᱨ ᱠᱷᱚᱱ ᱫᱟᱜ ᱛᱚ ᱵᱟᱭ ᱵᱚᱱᱫᱚᱭ ᱫᱟ, ᱜᱷᱚᱱᱚᱜ ᱜᱮ ᱫᱟᱜ ᱫᱟᱭ ᱢᱟᱡᱷᱮ ᱢᱟᱡᱷᱮ ᱥᱤᱛᱩᱝ ᱮᱫᱟᱭ ᱢᱟᱡᱷᱮ ᱢᱟᱡᱷᱮ ᱫᱟᱜ ᱫᱟᱭ᱾
ᱦᱳᱭ᱾ ᱟᱞᱮᱥᱮᱱ ᱫᱚ ᱦᱟᱸᱜ ᱵᱟᱭ ᱫᱟᱜ ᱠᱟᱫᱟ ᱦᱚᱞᱟ ᱢᱟᱫᱷᱮᱨ ᱫᱚ ᱦᱟᱸᱜ ᱱᱚᱳᱭ ᱛᱮᱦᱮᱧ ᱫᱷᱟᱹᱨᱤᱡ ᱛᱮᱦᱚᱸ ᱵᱟᱭ ᱫᱟᱜ ᱠᱟᱫᱟ, ᱟᱫᱚ ᱦᱟᱸᱜ ᱧᱮᱞ ᱦᱩᱭᱩᱜ ᱠᱟᱱᱟ ᱚᱱᱟ ᱠᱷᱟᱹᱛᱤᱨ ᱛᱮ ᱦᱟᱸᱜ ᱨᱚᱦᱚᱭ ᱵᱟᱲᱟ ᱠᱚᱫᱚ ᱦᱟᱸᱜ ᱵᱟᱝᱞᱮ ᱨᱚᱦᱚᱭ ᱵᱟᱲᱟ ᱠᱟᱫᱟ ᱦᱟᱸᱟᱜ, ᱛᱟᱭᱚᱢ ᱧᱚᱜ ᱜᱮᱭᱟ ᱱᱟᱦᱟᱸᱜ ᱟᱞᱮ ᱫᱚ᱾ ᱛᱟᱦᱚᱞᱮ ᱟᱯᱮ ᱫᱚ ᱨᱚᱦᱚᱭ ᱵᱟᱲᱟ ᱫᱚ ᱮᱛᱚᱦᱚᱵ ᱜᱚᱫᱚᱜ ᱠᱟᱱᱟ ᱥᱮ ᱵᱟᱝᱜᱮ?
ᱮᱛᱚᱦᱚᱵ ᱵᱚᱞᱛᱮ ᱛᱟᱞᱟ ᱢᱟᱞᱟ ᱥᱮᱫ ᱦᱮᱡ ᱠᱟᱱᱟ ᱠᱤᱪᱷᱩ ᱨᱚᱦᱚᱭ ᱦᱩᱭ ᱠᱟᱱᱟ, ᱟᱨ ᱠᱤᱪᱷᱩ ᱵᱟᱹᱠᱤ ᱢᱮᱱᱟᱜᱼᱟ᱾
ᱟᱪᱪᱷᱟ ᱟᱪᱪᱷᱟ ᱱᱟᱯᱟᱭ ᱠᱟᱛᱷᱟ᱾
ᱱᱚᱜᱼᱚᱭ ᱢᱟ ᱫᱟᱜ ᱫᱤᱱ ᱢᱟ ᱫᱟᱜ ᱫᱤᱱ ᱢᱟ ᱛᱟᱦᱚᱞᱮ ᱟᱯᱮᱥᱮᱫ ᱫᱚ ᱵᱟᱯᱞᱟ ᱚᱲᱟᱜ ᱠᱚ ᱦᱩᱭᱩᱜ ᱠᱟᱱᱟ ᱥᱮ ᱵᱟᱝ?
ᱫᱟᱜ ᱫᱤᱱ ᱫᱚ ᱦᱟᱸᱜ ᱱᱚᱜᱼᱚᱭ ᱦᱟᱸᱜ ᱵᱟᱯᱞᱟ ᱚᱲᱟᱜ ᱦᱚᱸ ᱱᱤᱛᱚᱜ ᱦᱟᱜ ᱵᱟᱭ ᱦᱩᱭᱛᱟᱲᱚᱜ ᱠᱟᱱᱟ ᱞᱟᱦᱟ ᱦᱩᱭᱩᱜ ᱠᱟᱱ ᱛᱟᱦᱮᱸᱱᱟ ᱱᱚᱜᱼᱚᱭ ᱟᱥᱟᱲ ᱵᱚᱸᱜᱟ ᱥᱮᱱ ᱮᱸ ᱠᱩᱲᱤ ᱛᱟᱹᱨᱤᱠᱷ ᱫᱷᱟᱵᱤᱡ ᱦᱩᱭ ᱵᱟᱲᱟ ᱠᱟᱱᱟ ᱦᱟᱸᱜ ᱟᱫᱚ ᱦᱟᱱᱛᱮ ᱫᱚ ᱦᱟᱸᱜ ᱵᱟᱭ ᱦᱩᱭ ᱵᱟᱲᱟᱜ ᱠᱟᱱᱟ ᱵᱟᱯᱟᱲᱟᱜ ᱵᱟᱯᱞᱟᱜ ᱠᱚ ᱦᱟᱜ ᱵᱟᱝ ᱧᱮᱞᱚᱜ ᱠᱟᱱᱟ ᱛᱚ, ᱟᱯᱮ ᱥᱮᱱ ᱚᱱᱛᱮ ᱪᱮᱫᱠᱟ ᱵᱟᱯᱞᱟ
ᱟᱞᱮ ᱱᱚᱛᱮ ᱫᱚ ᱱᱚᱜᱼᱚᱭ ᱠᱚ ᱠᱚᱴᱟ ᱫᱤᱱ ᱞᱟᱦᱟ ᱜᱮ ᱦᱩᱭᱱᱟ᱾ ᱱᱚᱜᱼᱚ ᱱᱚᱝᱠᱟ ᱫᱚᱢᱮ ᱫᱟᱜ ᱫᱟᱭ, ᱯᱮᱲᱟ ᱠᱚᱦᱚᱸ ᱠᱟᱹᱴᱤᱡ ᱚᱥᱩᱵᱤᱫᱟᱜᱼᱟ ᱱᱚᱣᱟ ᱤᱭᱟᱹ ᱨᱮᱫᱚ ᱱᱚᱣᱟ ᱡᱟᱹᱯᱩᱫ ᱫᱤᱱ ᱫᱚ᱾
ᱟᱪᱪᱷᱟ᱾
ᱚᱝᱠᱟ ᱨᱟᱥᱛᱟ ᱜᱷᱟᱴ ᱦᱚᱸ ᱞᱚᱥᱚᱫ ᱪᱟᱵᱟᱜᱼᱟ, ᱚᱲᱟᱜ ᱫᱩᱣᱟᱹᱨ ᱦᱚᱸ ᱚᱲᱟᱜ ᱫᱩᱣᱟᱹᱨ ᱠᱚᱦᱚᱸ ᱞᱚᱥᱚᱫ ᱪᱟᱵᱟᱜᱼᱟ᱾
ᱦᱳᱭ ᱟᱨ ᱢᱟᱱᱮ ᱯᱮᱲᱟ ᱚᱲᱟᱜ ᱦᱚᱸ ᱪᱟᱞᱟᱣ ᱦᱚᱸ ᱢᱟᱱᱮ ᱚᱠᱟ ᱠᱚᱨᱮᱢ ᱛᱟᱦᱮᱸᱱᱟ ᱚᱲᱟᱜ ᱠᱚᱦᱚᱸ ᱡᱩᱫᱤ ᱢᱟᱨᱟᱝ ᱧᱚᱜ ᱵᱟᱭ ᱛᱟᱦᱮᱸᱱ ᱛᱟᱠᱚᱣᱟ ᱩᱢᱩᱞ ᱠᱚᱦᱚᱸ ᱚᱠᱟ ᱠᱚᱨᱮᱢ ᱩᱢᱩᱞᱚᱜᱼᱟ? ᱦᱮᱸ ᱵᱟᱝ?
ᱦᱮᱸ ᱦᱮᱸ ᱦᱮᱸ᱾
ᱛᱟᱦᱞᱮ ᱵᱟᱯᱞᱟ ᱚᱲᱟᱜ ᱨᱮ ᱪᱮᱜ ᱦᱳᱭ, ᱵᱟᱯᱞᱟ ᱚᱲᱟᱜ ᱨᱮ ᱛᱟᱦᱚᱞᱮ ᱪᱮᱫ ᱞᱮᱠᱟ ᱯᱮ ᱨᱟᱹᱥᱠᱟᱹ ᱠᱮᱫᱟ?
ᱟᱫᱚ ᱱᱚᱣᱟ ᱫᱚ ᱠᱟᱹᱴᱤᱡ ᱟᱞᱮ ᱫᱚ ᱡᱟᱦᱟᱸ ᱵᱟᱡᱟᱨ ᱴᱟᱭᱤᱯ ᱛᱚ, ᱮᱸ ᱵᱟᱡᱟᱨ ᱴᱟᱭᱤᱯ ᱵᱚᱞᱛᱮ ᱟᱹᱛᱩ ᱫᱤᱥᱚᱢ ᱫᱚ ᱟᱛᱳ ᱫᱤᱥᱚᱢ ᱫᱚ ᱮᱸᱜ ᱟᱛᱩ ᱥᱮᱫ ᱨᱮᱜᱮ ᱟᱫᱚ ᱵᱟᱡᱟᱨ ᱥᱮᱫ ᱨᱮᱜᱮ ᱛᱟᱦᱮᱸ ᱦᱩᱭᱩᱜᱼᱟ᱾
ᱟᱫᱚ ᱵᱟᱡᱟᱨ ᱥᱮᱫ ᱨᱮᱜᱮ ᱢᱤᱫᱴᱟᱝ ᱵᱟᱯᱞᱟ ᱚᱲᱟᱜ ᱦᱩᱭ ᱱᱟ, ᱟᱫᱚ ᱚᱸᱰᱮ ᱪᱟᱞᱟᱣ ᱦᱩᱭ ᱞᱮᱱᱟ᱾ ᱟᱫᱚ ᱟᱨ ᱡᱟᱦᱟᱸᱭ ᱜᱮᱠᱚ ᱦᱮᱡ ᱞᱮᱱᱟ ᱱᱚᱰᱮ ᱠᱚᱲᱟ ᱜᱤᱫᱽᱨᱟᱹ ᱚᱲᱟᱜ ᱛᱚ ᱱᱚᱰᱮ ᱜᱮ ᱛᱟᱨᱯᱚᱨᱮ ᱡᱤᱭᱟᱹᱛ ᱵᱩᱰᱷᱤ ᱠᱚᱠᱚ ᱦᱮᱡ ᱞᱮᱱᱟ ᱟᱫᱚ ᱢᱤᱫ ᱜᱟᱹᱲᱤ ᱜᱟᱱ ᱠᱚᱠᱚ ᱦᱮᱡ ᱞᱮᱱᱟ ᱟᱫᱚ ᱟᱫᱚ ᱩᱱ ᱦᱤᱞᱳᱜ ᱫᱚ ᱥᱤᱧ ᱵᱮᱲᱟ ᱫᱚ ᱫᱟᱜ ᱠᱮᱜ-ᱟᱭ ᱥᱤᱧ ᱵᱮᱲᱟ ᱫᱚ ᱩᱢᱩᱞ ᱞᱮᱱ ᱜᱮᱭᱟ ᱠᱚ ᱚᱱᱟ ᱤᱭᱟᱹ ᱯᱮᱱᱰᱮᱞ ᱠᱚ ᱛᱟᱦᱮᱸ ᱠᱟᱱᱟ ᱟᱫᱚ ᱧᱤᱫᱟᱹ ᱵᱮᱲᱟ ᱫᱚ ᱡᱟᱭᱦᱳᱠ ᱢᱚᱴᱟ ᱢᱩᱴᱤ ᱫᱟᱜ ᱫᱚᱭ ᱯᱷᱟᱠᱟ ᱞᱮᱫᱟ ᱟᱫᱚ
ᱟᱪᱪᱷᱟ
ᱟᱞᱮ ᱫᱤᱥᱚᱢ ᱫᱚ ᱟᱫᱚ ᱵᱟᱝᱠᱚ ᱵᱟᱯᱞᱟ ᱚᱲᱟᱜ ᱠᱚᱨᱮ ᱫᱚ ᱵᱟᱝᱠᱚ ᱢᱟᱹᱭᱤᱠ ᱜᱮᱭᱟ ᱟᱫᱚ ᱱᱚᱰᱮ ᱫᱚ ᱧᱮᱞ ᱦᱩᱭᱱᱟ ᱟᱫᱚ ᱢᱟᱹᱭᱤᱠ ᱦᱚᱸ ᱛᱟᱦᱮᱸ ᱠᱟᱱᱟ ᱟᱫᱚ ᱢᱟᱹᱭᱤᱠ ᱟᱨ ᱛᱩᱢᱫᱟᱜ ᱴᱟᱢᱟᱠ ᱢᱟ ᱦᱸ ᱛᱟᱦᱮᱸ ᱠᱟᱱ ᱜᱮᱭᱟ ᱟᱫᱚ ᱡᱟᱦᱟᱸ ᱫᱚ ᱯᱟᱹᱭᱞᱟᱹ ᱫᱚ ᱛᱩᱢᱫᱟᱜ ᱴᱟᱢᱟᱠ ᱜᱮ ᱠᱚ ᱨᱩᱭᱮᱫ ᱛᱟᱦᱮᱸᱜ ᱟᱫᱚ ᱠᱚ ᱨᱟᱹᱥᱠᱟᱹ ᱵᱟᱲᱟᱭᱮᱫ ᱛᱟᱦᱮᱸᱜ ᱛᱟᱨᱯᱚᱨᱮ ᱟᱞᱮ ᱦᱚᱸᱞᱮ ᱥᱮᱱ ᱮᱱᱟ ᱜᱟᱛᱮ ᱠᱚ ᱟᱛᱮᱜ ᱟᱫᱚ ᱥᱮᱱ ᱠᱟᱛᱮᱫ ᱟᱞᱮ ᱦᱚᱸ ᱟᱠᱷᱲᱟ ᱨᱮᱞᱮ ᱟᱬᱜᱚᱭᱮᱱᱟ ᱟᱫᱚ ᱟᱞᱮ ᱦᱚᱸ ᱥᱮᱨᱮᱧ ᱠᱚᱞᱮ ᱮᱛᱚᱦᱚᱵ ᱠᱮᱫᱟ ᱛᱟᱯᱚᱨ ᱨᱩ ᱠᱚᱲᱟ ᱠᱚᱦᱚᱸ ᱠᱚ ᱛᱟᱦᱮᱸ ᱠᱟᱱ ᱛᱟᱞᱮᱭᱟ ᱟᱫᱚ ᱩᱱᱠᱩ ᱦᱚᱸ ᱠᱚ ᱨᱩ ᱠᱮᱫ ᱛᱟᱞᱮᱭᱟ ᱟᱫᱚ ᱠᱤᱪᱷᱩ ᱜᱷᱟᱹᱲᱤᱡ ᱯᱚᱨᱮ ᱜᱮ ᱧᱮᱞ ᱦᱩᱭᱱᱟ ᱟᱫᱚ ᱢᱟᱹᱭᱤᱠ ᱠᱚ ᱟᱲᱟᱜ ᱠᱮᱫᱟ ᱟᱫᱚ ᱮᱱᱮᱡ ᱡᱟᱦᱟᱸ ᱮᱸ
ᱦᱩᱸ ᱛᱟᱯᱚᱨᱮ ᱦᱮᱞᱳ ᱦᱮᱞᱳ